ᱦᱮᱞᱳ ᱦᱮᱸ ᱟᱸᱡᱚᱢᱚᱜ ᱠᱟᱱᱟ᱾ ᱦᱳᱭ ᱡᱚᱦᱟᱨ ᱜᱮ᱾
ᱟᱪᱪᱷᱟ ᱛᱟᱦᱟᱞᱮ, ᱦᱳᱭ ᱱᱟᱯᱟᱭ ᱜᱮ ᱢᱤᱱᱟᱹᱧᱟ ᱤᱧ ᱫᱚ ᱟᱢᱜᱮ ᱪᱮᱫ ᱞᱮᱠᱟ ᱢᱮᱱᱟᱢᱟ?
ᱤᱧ ᱦᱚᱸ ᱱᱟᱯᱟᱭ ᱜᱮ ᱢᱮᱱᱟᱜ ᱟᱠᱟᱫᱤᱧᱟ ᱾ ᱟᱨ ᱡᱚᱢ ᱡᱚᱢ ᱵᱟᱲᱟ ᱠᱚᱫᱚ ᱦᱳᱭ ᱟᱠᱟᱱᱟ ᱛᱚ?
ᱦᱳᱭ ᱡᱚᱢ ᱵᱟᱲᱟ ᱠᱚᱫᱚ ᱦᱳᱭ ᱠᱟᱱᱟ ᱮᱱᱟᱱᱝ ᱧᱚᱜ ᱨᱮᱜᱮ ᱟᱫᱚ ᱟᱯᱮ ᱜᱮ? ᱯᱮ ᱡᱚᱢ ᱵᱟᱲᱟ ᱟᱠᱟᱫᱟ ᱥᱮ ᱵᱟᱝ?
ᱟᱞᱮ ᱦᱚᱞᱮ ᱡᱚᱢ ᱵᱟᱲᱟ ᱟᱠᱟᱜ ᱜᱮᱭᱟ᱾
ᱟᱪᱪᱷᱟ ᱛᱟᱦᱮᱞᱮ ᱱᱤᱛᱚᱜ ᱫᱚ ᱪᱮᱫ ᱠᱚᱯᱮ ᱪᱤᱠᱟᱹ ᱵᱟᱲᱟᱭᱮᱫ ᱛᱮ?
ᱱᱤᱛᱚᱜ ᱫᱚ ᱠᱤᱪᱷᱩ ᱦᱚᱲ ᱫᱚᱠᱚ ᱡᱟᱹᱯᱤᱫ ᱵᱟᱲᱟ ᱟᱠᱟᱜᱼᱟ᱾
ᱟᱪᱪᱷᱟ ᱟᱨ ᱟᱯᱮ ᱥᱮᱫ ᱵᱟᱭ ᱫᱟᱜ ᱫᱟ ᱛᱮᱦᱮᱧ ᱫᱚ?
ᱫᱟᱜ ᱫᱚ ᱵᱟᱝ ᱮ ᱫᱟᱜ ᱮᱫᱟ ᱱᱤᱛᱚᱜ ᱫᱚᱭ ᱯᱷᱟᱸᱠᱟᱣ ᱠᱟᱜᱼᱟ ᱠᱤᱱᱛᱩ ᱮᱱᱟᱱ ᱫᱚ ᱫᱟᱜ ᱮᱫ ᱛᱟᱦᱮᱸᱱᱟ᱾ ᱟᱨ ᱟᱯᱮ ᱥᱮᱫ ᱫᱚ?
ᱦᱳᱭ ᱟᱞᱮᱥᱮᱫ ᱦᱚᱸ ᱫᱟᱜ ᱫᱚ ᱛᱷᱚᱲᱟ ᱛᱷᱚᱲᱟ ᱫᱚ ᱡᱚᱨᱚᱜ ᱠᱟᱱ ᱜᱮᱭᱟ ᱛᱚᱵᱮ ᱵᱟᱭ ᱛᱷᱤᱨ ᱩᱛᱟᱹᱨ ᱠᱟᱫᱟ᱾
ᱟᱪᱪᱷᱟ ᱟᱨ ᱦᱚᱞᱟ ᱢᱟᱸᱫᱷᱮᱨ ᱫᱚ ᱫᱟᱜᱮᱫ ᱛᱟᱦᱮᱸᱜᱼᱟ ᱥᱮ ᱵᱟᱝ? ᱦᱚᱞᱟ ᱢᱟᱫᱷᱮᱨ ᱠᱷᱚᱱᱟᱜ ᱜᱮ ᱥᱮ ᱟᱸᱪᱪᱷᱟ ᱫᱤᱱᱟᱹᱢ ᱦᱤᱞᱳᱜ ᱜᱮ ᱱᱚᱝᱠᱟ ᱜᱤᱭ ᱫᱟᱜ ᱮᱫᱟ?
ᱦᱳᱭ ᱫᱤᱱᱟᱹᱢ ᱦᱤᱞᱳᱜ ᱜᱮ ᱫᱟᱜ ᱟᱞᱮ ᱠᱟᱱᱟ ᱟᱞᱮ ᱥᱮᱫ ᱫᱚ, ᱛᱷᱤᱨ ᱦᱚᱸ ᱵᱟᱭ ᱛᱷᱤᱨ ᱮᱫᱟ ᱡᱟᱦᱟᱸ ᱥᱮᱜ ᱮᱢ ᱢᱚᱱᱮᱭᱟ ᱡᱮ ᱛᱟᱨᱟᱥᱤᱧ ᱵᱮᱲᱟ ᱵᱟᱡᱟᱨ ᱥᱮᱱ ᱤᱧ ᱪᱟᱞᱟᱜᱼᱟ, ᱚᱱᱠᱟ ᱦᱚᱸ ᱵᱟᱝ ᱦᱳᱭᱳᱜ ᱠᱟᱱᱟ᱾
ᱟᱸᱪᱪᱷᱟᱸ ᱟᱞᱮ ᱥᱮᱜ ᱦᱚᱸ ᱫᱚᱢᱮᱭ ᱫᱟᱜ ᱠᱮᱫᱟ ᱠᱤᱪᱷᱩ ᱫᱤᱱ ᱫᱚ᱾
ᱦᱳᱭ ᱟᱫᱚ ᱛᱟᱦᱚᱞᱮ ᱦᱳᱲᱳ ᱠᱚᱫᱚ ᱵᱟᱯᱮ ᱨᱚᱦᱚᱭᱮᱫᱟ?
ᱦᱳᱲᱳ ᱠᱚᱫᱚᱞᱮ ᱨᱚᱦᱚᱭ ᱠᱟᱜᱼᱟ, ᱟᱨ ᱟᱯᱮ ᱫᱚ?
ᱟᱞᱮ ᱦᱚᱸ ᱟᱹᱣᱨᱤ ᱞᱮ ᱨᱚᱦᱚᱭᱟ᱾ ᱜᱟᱹᱪᱷᱤ ᱠᱚ ᱟᱹᱣᱨᱤ ᱢᱟᱨᱟᱝᱼᱚᱜ ᱛᱟᱞᱮᱭᱟ᱾ ᱟᱹᱰᱤ ᱩᱥᱟᱹᱨᱟ ᱯᱮ ᱨᱚᱦᱚᱭ ᱠᱮᱫᱟ ᱟᱯᱮ ᱥᱮᱫ ᱫᱚ ᱛᱟᱦᱚᱞᱮ?
ᱦᱳᱭ, ᱞᱟᱦᱟ ᱠᱷᱚᱱ ᱜᱮ ᱢᱟᱱᱮ ᱫᱟᱜ ᱮᱫ ᱛᱟᱦᱮᱸᱜᱼᱟ ᱛᱚ᱾ ᱟᱫᱚ ᱠᱟᱹᱴᱤᱡ ᱞᱟᱦᱟ ᱧᱚᱜ ᱨᱮᱜᱮ ᱠᱚ ᱜᱤᱰᱤᱤᱭ ᱟᱠᱟᱫ ᱛᱟᱦᱮᱸᱫ ᱛᱚᱞᱟ ᱠᱚ᱾
ᱦᱳᱭ ᱛᱟᱦᱞᱮ ᱟᱯᱮ ᱥᱮᱫ ᱫᱚ ᱚᱱᱠᱟᱱ ᱫᱟᱜ ᱵᱮᱵᱚᱥᱛᱷᱟ ᱠᱚ ᱢᱤᱱᱤ ᱥᱮᱞᱚ ᱠᱚ ᱢᱮᱱᱟᱜᱼᱟ ᱥᱮ ᱪᱮᱫ?
ᱵᱟᱝ ᱜᱮ ᱟᱞᱮ ᱥᱮᱫ ᱫᱚ ᱵᱟᱹᱱᱩᱜ ᱟᱠᱟᱜᱼᱟ, ᱥᱮᱨᱢᱟ ᱡᱟᱹᱲᱤ ᱜᱮ ᱟᱫᱚ ᱢᱟᱬᱟᱝ ᱠᱷᱚᱡ ᱮ ᱫᱟᱜᱮᱫ ᱛᱟᱦᱮᱸᱜ ᱛᱚ᱾
ᱟᱪᱪᱷᱟ᱾
ᱤᱱᱟᱹᱛᱮ, ᱟᱯᱮ ᱥᱮᱱ ᱫᱚ ᱩᱱᱟᱹᱜ ᱢᱟᱲᱟᱝ ᱠᱷᱚᱡ ᱫᱚ ᱵᱟᱭ ᱫᱟᱜ ᱠᱟᱜ ᱛᱮ?
ᱵᱟᱝ ᱩᱱᱟᱹᱜ ᱫᱚ ᱱᱟᱦᱟᱜ ᱵᱟᱭ ᱫᱟᱜ ᱟᱠᱟᱫᱟ, ᱚᱝᱠᱟ ᱛᱚᱞᱟ ᱠᱚ ᱜᱤᱰᱤ ᱞᱮᱠᱟ ᱫᱚ ᱟᱫᱚ ᱚᱝᱠᱟ ᱢᱤᱱᱤ ᱥᱮᱞᱚ ᱠᱚᱫᱚ ᱟᱞᱮ ᱥᱮᱫ ᱢᱟ ᱵᱟᱹᱱᱩᱜᱼᱟ ᱟᱨ ᱱᱚᱶᱟ ᱥᱮᱨᱢᱟ ᱫᱟᱜ ᱦᱚᱸ ᱟᱹᱰᱤ ᱛᱟᱭᱚᱢ ᱧᱚᱜ ᱜᱤᱭ ᱫᱟᱜ ᱟᱠᱟᱫᱟ᱾ ᱟᱫᱚ ᱚᱱᱟᱛᱮ ᱛᱟᱭᱚᱢ ᱧᱚᱜ ᱜᱮᱭᱟ ᱱᱟᱦᱟᱜ᱾
ᱟᱪᱪᱷᱟ ᱛᱟᱦᱚᱞᱮ ᱟᱹᱣᱨᱤ ᱯᱮ ᱟᱹᱣᱨᱤ ᱯᱮ ᱨᱚᱦᱚᱭᱟ ᱛᱚ?
ᱟᱹᱣᱨᱤ ᱞᱮ ᱨᱚᱦᱚᱭᱟ ᱟᱨ ᱚᱱᱠᱟ ᱯᱚᱸᱫᱨᱚ ᱫᱤᱱ ᱜᱟᱱ᱾
ᱟᱪᱪᱷᱟ᱾
ᱟᱫᱚ ᱠᱚ ᱨᱚᱦᱚᱭᱟ ᱟᱞᱮ ᱥᱮᱫ ᱫᱚ, ᱟᱫᱚ ᱞᱟᱹᱭᱫᱟᱹᱧ ᱟᱯᱮ ᱥᱮᱫ ᱚᱱᱟ ᱦᱩᱲᱩ ᱠᱚ ᱴᱚᱯᱟᱭ ᱜᱮᱭᱟ ᱠᱚ?
ᱴᱚᱯᱟ ᱢᱟᱱᱮ ᱫᱚ?
ᱴᱚᱯᱟ ᱢᱟᱱᱮ ᱫᱚ ᱟᱞᱮ ᱥᱮᱫ ᱫᱚ ᱱᱟᱦᱟᱜ ᱯᱳᱭᱞᱳ ᱚᱱᱟ ᱛᱚᱞᱟ ᱠᱚ ᱛᱳᱫᱼᱟᱠᱚ ᱢᱤᱫ ᱫᱷᱟᱣ ᱟᱫᱚ ᱟᱨ ᱢᱤᱫ ᱫᱷᱟᱣ ᱠᱚ ᱨᱚᱦᱚᱭᱟ᱾ ᱨᱚᱦᱚᱭ ᱚᱱᱟ ᱡᱤᱣᱮᱹᱫᱚᱜᱼᱟ ᱦᱟᱹᱨᱭᱟᱹᱲᱚᱜᱼᱟ ᱟᱫᱚ ᱤᱱᱟᱹ ᱛᱟᱭᱚᱢ ᱟᱨ ᱢᱤᱫ ᱫᱷᱟᱣ ᱛᱳᱜ ᱠᱟᱛᱮᱫ ᱟᱨ ᱢᱤᱫ ᱫᱷᱟᱣ ᱠᱚ ᱨᱚᱦᱚᱭᱟ᱾
ᱟᱪᱪᱷᱟ ᱟᱞᱮ ᱥᱮᱫ ᱫᱚ ᱚᱝᱠᱟ ᱫᱚ ᱵᱟᱝ ᱠᱚ ᱤᱭᱟᱹᱭ ᱜᱮᱭᱟ᱾ ᱵᱟᱝ ᱜᱮ ᱩᱠᱩᱨ ᱵᱟᱝ ᱤᱧ ᱧᱮᱞ ᱟᱠᱟᱫ ᱠᱚᱣᱟ, ᱚᱱᱠᱟ ᱫᱚ ᱡᱟᱹᱱᱤᱡ ᱵᱟᱝ ᱦᱳᱭᱳᱜ ᱜᱮᱭᱟ᱾
ᱟᱞᱮ ᱥᱮᱫ ᱫᱚ ᱚᱱᱟ ᱴᱚᱯ ᱦᱮᱸ ᱚᱱᱟ ᱠᱚ ᱴᱚᱯᱟᱭ ᱛᱮ ᱞᱟᱹᱭ ᱟᱠᱩ ᱡᱟᱹᱥᱛᱤ ᱜᱤ ᱯᱷᱚᱥᱚᱞ ᱦᱩᱭᱩᱜᱼᱟ, ᱵᱟᱝᱢᱟ ᱚᱝᱠᱟ ᱠᱚ ᱞᱟᱹᱭᱟ᱾
ᱟᱪᱪᱷᱟ ᱟᱪᱪᱷᱟ᱾ ᱦᱳᱭᱛᱚ ᱟᱨ ᱛᱤᱱᱟᱹᱜ ᱵᱟᱨ ᱯᱮ ᱨᱚᱦᱚᱭ ᱜᱮᱭᱟ ᱢᱟᱱᱮ ᱫᱷᱚᱨᱚᱱ ᱯᱮ ᱪᱟᱥ ᱜᱮᱭᱟ ᱥᱮ ᱵᱟᱝ?
ᱦᱳᱭ ᱟᱫᱚ ᱨᱚᱦᱚᱭ ᱫᱚᱠᱚ ᱨᱚᱦᱚᱭ ᱜᱮᱭᱟ ᱟᱞᱮ ᱥᱮᱫ ᱫᱚ ᱦᱟᱸᱜ ᱵᱟᱨ ᱫᱷᱟᱣ ᱜᱮ, ᱟᱫᱚ ᱟᱞᱮ ᱫᱚ ᱥᱮᱨᱢᱟ ᱨᱮ ᱢᱤᱫ ᱫᱷᱟᱣ ᱜᱮᱞᱮ ᱨᱚᱦᱚᱭ ᱜᱮᱭᱟ, ᱟᱨᱦᱚᱸ ᱮᱴᱟᱜ ᱦᱚᱲ ᱠᱚᱫᱚ ᱠᱚ ᱨᱚᱦᱚᱭ ᱜᱮᱭᱟ ᱵᱟᱨ ᱫᱷᱟᱣ᱾
ᱦᱳᱭ, ᱢᱟᱱᱮ ᱡᱟᱦᱟᱸᱭ ᱠᱚᱣᱟᱜ ᱫᱟᱜ ᱛᱟᱸᱦᱮᱱᱟ᱾
ᱦᱳᱭ ᱦᱳᱭ᱾
ᱟᱪᱪᱷᱟ ᱟᱞᱮ ᱥᱮᱫ ᱫᱚ ᱢᱤᱫ ᱫᱷᱟᱣ ᱜᱮᱠᱚ ᱪᱟᱥ ᱜᱮᱭᱟ ᱠᱚ᱾
ᱟᱯᱮ ᱥᱮᱫ ᱫᱚ ᱢᱤᱫ ᱫᱷᱟᱣ?
ᱦᱳᱭ᱾
ᱟᱨ ᱱᱤᱛᱚᱜ ᱫᱚ ᱛᱟᱦᱚᱞᱮ ᱯᱟᱴ ᱠᱚᱫᱚ ᱠᱚ ᱟᱯᱮ ᱥᱮᱫ ᱫᱚᱠᱚ ᱮᱨ ᱠᱟᱫᱟ ᱥᱮ ᱵᱟᱝ
ᱯᱟᱴ ᱠᱚ ᱵᱟᱝ ᱜᱮ ᱚᱱᱠᱟ ᱮᱴᱟᱜ ᱡᱤᱱᱤᱥ ᱪᱟᱥᱜᱤ ᱵᱟᱝ ᱦᱩᱭᱩᱜ ᱜᱮᱭᱟ ᱩᱱᱟᱹᱜ ᱵᱷᱟᱞᱮ ᱫᱚᱼᱼ
ᱚ ᱥᱩᱫᱩ ᱟᱯᱮ ᱥᱮᱫ ᱫᱚ ᱛᱟᱦᱚᱞᱮ ᱦᱩᱲᱩ ᱢᱚᱛᱚ
ᱦᱳᱭ ᱟᱨ ᱟᱯᱮ ᱥᱮᱫ ᱫᱚᱼᱼ
ᱟᱞᱮ ᱥᱮᱫ ᱫᱚ ᱱᱤᱛᱚᱜ ᱫᱚ ᱢᱮᱱᱟᱜ ᱦᱟᱛᱟᱲ ᱠᱟᱫᱟ ᱱᱟᱜ ᱯᱟᱴ ᱱᱚᱣᱟ ᱯᱟᱴ ᱜᱮ ᱜᱮᱫ ᱨᱟᱠᱟᱵ ᱠᱟᱛᱮ ᱟᱫᱚ ᱦᱩᱲᱩ ᱠᱚ ᱠᱚ ᱨᱚᱦᱚᱭᱟ
ᱟᱪᱪᱷᱟ ᱟᱨ ᱪᱮᱫ ᱠᱚᱠᱚ ᱪᱟᱥ ᱜᱮᱭᱟ?
ᱪᱮᱫ ᱪᱚᱼᱼ
ᱟᱨᱚ ᱚᱱᱠᱟ ᱪᱮᱫ ᱠᱚᱠᱚ ᱪᱟᱥ ᱜᱮᱭᱟ?
ᱦᱳᱭ ᱟᱫᱚ ᱱᱚᱜᱼᱚ ᱱᱚᱝᱠᱟ ᱟᱱᱟᱡ ᱠᱚᱦᱚᱸ ᱠᱚ ᱪᱟᱥ ᱜᱮᱭᱟ ᱩᱛᱩᱣᱟᱜ ᱠᱚ ᱚᱱᱠᱟ ᱫᱚ ᱟᱨ ᱟᱹᱞᱩ ᱥᱚᱢᱚᱭ ᱫᱚ ᱟᱹᱞᱩ ᱛᱩᱲᱤ ᱥᱚᱢᱚᱭ ᱛᱩᱲᱤ
ᱟᱪᱪᱷᱟ
ᱟᱯᱮ ᱥᱮᱫ ᱫᱚ ᱛᱟᱦᱚᱞᱮ ᱱᱚᱝᱠᱟᱱ ᱩᱛᱩᱣᱟᱜ ᱡᱤᱱᱤᱥ ᱠᱚᱠᱚ ᱨᱚᱦᱚᱭ ᱜᱮᱭᱟ ᱥᱮ ᱵᱟᱝ?
ᱦᱳᱭ ᱩᱛᱩᱣᱟᱜ ᱡᱤᱱᱤᱥ ᱠᱚᱫᱚ ᱠᱚ ᱨᱚᱦᱚᱭ ᱜᱮᱭᱟ ᱡᱮᱢᱚᱱ ᱟᱲᱟᱜ ᱥᱟᱠᱟᱢ ᱠᱚᱦᱚᱸ ᱢᱟᱱᱮ ᱚᱱᱠᱟ ᱪᱟᱥ ᱫᱚ ᱦᱩᱭᱩᱜ ᱜᱮᱭᱟ ᱟᱹᱞᱩ ᱦᱚᱸ ᱩᱱᱟᱹᱜ ᱠᱷᱩᱵ ᱮᱠᱴᱟ ᱵᱷᱟᱞᱮ ᱫᱚ ᱵᱟᱝ ᱦᱩᱭᱩᱜᱼᱟ ᱾ ᱟᱨ ᱛᱩᱲᱤ ᱠᱚᱠᱚ ᱮᱨ ᱜᱮᱭᱟ
ᱟᱫᱚ ᱟᱯᱮ ᱥᱮᱫ ᱫᱚ ᱛᱟᱦᱚᱞᱮ ᱵᱤᱨ ᱫᱤᱥᱚᱢ ᱠᱟᱱᱟ ᱥᱮ ᱪᱮᱫ?
ᱦᱳᱭ ᱵᱤᱨ ᱫᱤᱥᱚᱢ, ᱟᱨ ᱟᱯᱮ ᱥᱮᱫ ᱫᱚ?
ᱟᱞᱮ ᱥᱮᱫ ᱫᱚ ᱵᱤᱨ ᱠᱚᱫᱚ ᱵᱟᱹᱱᱩᱜᱼᱟ ᱱᱚᱝᱠᱟ ᱮᱢᱱᱤᱼᱼ
ᱵᱤᱞᱟᱹᱛ, ᱵᱤᱞᱟᱹᱛ ᱫᱤᱥᱚᱢ ᱠᱟᱱᱟ
ᱵᱤᱞᱟᱹᱛ ᱦᱚᱭᱪᱚᱝ ᱵᱤᱞᱟᱹᱫ ᱥᱮ ᱪᱮᱫ ᱪᱚ ᱱᱟᱦᱟᱜ ᱟᱫᱚ ᱵᱤᱞᱟᱹᱛ ᱪᱚ ᱚᱠᱟ ᱞᱮᱠᱟᱱᱟᱜ
ᱥᱟᱨᱡᱚᱢ ᱫᱟᱨᱮ ᱠᱚ ᱦᱮᱱᱟᱜ ᱟᱥᱮ ᱵᱟᱝ ᱵᱮᱥᱤ?
ᱵᱟᱝ ᱵᱮᱥᱤ ᱫᱚ ᱵᱟᱹᱱᱩᱜᱼᱟ ᱾
ᱟᱪᱪᱷᱟ ᱛᱟᱦᱚᱞᱮ ᱚᱱᱟ ᱵᱤᱞᱟᱹᱫ ᱫᱤᱥᱚᱢ ᱜᱮ ᱠᱟᱱᱟ
ᱦᱩᱭ ᱫᱟᱲᱮᱭᱟᱜᱼᱟ ᱡᱟᱹᱱᱤᱡ ᱠᱷᱟᱱ ᱵᱤᱞᱟᱹᱛ ᱫᱤᱥᱚᱢ ᱚᱠᱟ ᱠᱚ ᱢᱮᱛᱟᱜᱼᱟ ᱱᱟᱦᱟᱜ ᱚᱱᱟ ᱛᱚ ᱤᱧ ᱛᱚ ᱵᱟᱝ-ᱤᱧ ᱞᱟᱹᱭ ᱫᱟᱲᱮᱭᱟᱜ ᱠᱟᱱᱟ
ᱚᱸᱰᱮ ᱫᱚ ᱡᱟᱦᱟᱸ ᱫᱚ ᱢᱟᱱᱮ ᱪᱷᱩᱲ ᱡᱷᱟᱯ ᱜᱮ ᱵᱤᱥᱤ ᱛᱟᱦᱮᱱᱟ ᱚᱸᱰᱮ ᱫᱚ ᱚᱱᱟ ᱫᱟᱨᱮ ᱠᱚ ᱩᱱᱟᱹᱜ ᱵᱟᱝ ᱛᱟᱦᱮᱱᱟ ᱥᱟᱨᱡᱚᱢ ᱫᱟᱨᱮ ᱠᱚᱫᱚ
ᱟᱪᱪᱷᱟ ᱟᱪᱪᱷᱟ ᱦᱳᱭ ᱛᱟᱦᱚᱞᱮ ᱚᱱᱟ ᱜᱮ ᱵᱤᱞᱟᱹᱛ ᱫᱤᱥᱚᱢ ᱜᱮ ᱞᱟᱹᱭ ᱜᱟᱱᱚᱜᱼᱟ ᱛᱟᱦᱚᱞᱮ ᱟᱯᱮ ᱥᱮᱫ ᱫᱚ
ᱦᱮᱸ
ᱦᱟᱹᱛᱤ ᱠᱚ ᱢᱮᱱᱟᱜ ᱠᱚᱣᱟ ᱪ ᱟᱯᱮ ᱞᱟᱹᱭ ᱫᱟᱹᱧ ᱢᱮᱱᱟᱜ ᱠᱚᱣᱟ ᱥᱮ ᱪᱮᱫ?
ᱵᱟᱹᱱᱩᱜ ᱟᱠᱟᱫ ᱠᱚᱣᱟ ᱟᱥᱚᱞᱮ ᱩᱱᱟᱹᱜ ᱢᱟᱱᱮ ᱵᱟᱝ ᱥᱚᱢᱟᱱ ᱜᱮᱭᱟ ᱨᱟᱥᱛᱟ ᱠᱚᱫᱚ ᱩᱱᱠᱩ ᱦᱮᱡ ᱥᱮᱱ ᱨᱮᱱᱟᱜ ᱥᱩᱵᱤᱫᱟ ᱛᱮ ᱦᱚᱸ ᱢᱟᱱᱮ ᱵᱟᱹᱱᱩᱜᱼᱟ ᱩᱱᱟᱹᱜ ᱫᱚᱼᱼ ᱢᱟᱱᱮ ᱠᱷᱟᱲᱟᱝ ᱠᱷᱚᱪᱟᱝ ᱧᱚᱜ ᱜᱮᱭᱟ ᱨᱟᱥᱛᱟ ᱠᱚ, ᱟᱨ ᱟᱯᱮ ᱥᱮᱫ ᱫᱚ?
ᱦᱳᱭ ᱦᱳᱭ ᱟᱞᱮ ᱥᱮᱫ ᱛᱚ ᱚᱱᱠᱟ ᱫᱚ ᱦᱟᱸᱜ ᱢᱟᱨᱟᱝ ᱢᱟᱨᱟᱝ ᱚᱱᱟ ᱛᱮ ᱟᱞᱮ ᱥᱮᱫ ᱫᱚ ᱚᱱᱠᱟᱱ ᱵᱤᱨ ᱡᱤᱭᱟᱹᱞᱤ ᱠᱚᱫᱚ ᱵᱟᱝ ᱠᱚ ᱧᱮᱞᱚᱜ ᱠᱟᱱᱟ ᱥᱩᱫᱩ
ᱟᱪᱪᱷᱟ ᱟᱪᱪᱷᱟ
ᱟᱨ ᱱᱚᱝᱠᱟ ᱫᱚ ᱢᱟᱨᱟᱝ, ᱡᱤᱣᱤ ᱫᱚ ᱵᱟᱹᱱᱩᱜ ᱠᱚᱣᱟ ᱟᱞᱮ ᱥᱮᱫ ᱫᱚ
ᱟᱪᱪᱷᱟ ᱟᱨ ᱡᱚᱠᱷᱚᱱ ᱦᱳᱲᱳ ᱯᱮ ᱨᱟᱠᱟᱵ ᱜᱮᱭᱟ ᱛᱚᱠᱷᱚᱱ ᱵᱟᱝ ᱠᱚ ᱦᱤᱡᱩᱜ ᱜᱮᱭᱟ ᱚᱱᱠᱟ ᱢᱟᱡᱷᱮ ᱥᱟᱡᱷᱮᱼᱼ
ᱵᱟᱝ ᱵᱟᱝ ᱵᱟᱝ ᱟᱞᱮ ᱚᱱᱛᱮ ᱫᱚ ᱮᱠᱟᱞ ᱜᱮ ᱦᱟᱹᱛᱤ ᱜᱤ ᱵᱟᱹᱱᱩᱜ ᱠᱚᱣᱟ᱾
ᱟᱪᱪᱷᱟ
ᱱᱚᱛᱮ ᱚᱱᱟᱛᱮ ᱟᱞᱮ ᱥᱮᱱ ᱫᱚ ᱧᱮᱞ ᱦᱚᱸ ᱵᱟᱠᱚ ᱧᱮᱞ ᱠᱟᱣᱱᱟ᱾
ᱟᱪᱪᱷᱟ ᱢᱟᱱᱮ ᱟᱞᱮ ᱥᱮᱫ ᱫᱚ ᱚᱱᱠᱟ ᱡᱚᱢᱜᱮ ᱢᱟᱱᱮ ᱚᱱᱟ ᱡᱚᱢ ᱞᱟᱹᱜᱤᱫ ᱜᱮᱠᱚ ᱦᱤᱡᱩᱜ ᱜᱮᱭᱟ ᱵᱟᱠᱷᱟᱱ ᱚᱱᱠᱟ ᱵᱟᱥᱟᱜ ᱞᱟᱹᱜᱤᱫ ᱫᱚ ᱵᱟᱝᱠᱚ ᱦᱤᱡᱩᱜ ᱜᱮᱭᱟ᱾
ᱦᱳᱭ ᱟᱫᱚ ᱦᱟᱹᱛᱤ ᱛᱚ ᱟᱹᱰᱤ ᱢᱟᱨᱟᱝ ᱢᱟᱨᱟᱝ ᱡᱤᱭᱟᱹᱞᱤ ᱠᱟᱱᱟ ᱠᱚ ᱦᱩᱲᱩ ᱫᱚᱠᱚ ᱡᱚᱢ ᱪᱟᱵᱟᱭ ᱛᱟᱯᱮ ᱫᱚ᱾
ᱵᱟᱝᱜᱮ ᱟᱫᱚ ᱟᱛᱳ ᱦᱚᱲ ᱢᱤᱞᱮ ᱩᱱᱠᱩ ᱫᱚ ᱢᱟᱱᱮ ᱟᱠᱚᱣᱟᱜ ᱰᱟᱦᱟᱨ ᱞᱮ ᱩᱫᱩᱜ ᱟᱠᱚᱣᱟ᱾
ᱟᱪᱪᱷᱟ, ᱟᱨ ᱛᱟᱦᱚᱞᱮ ᱟᱯᱮᱭᱟᱜ ᱚᱲᱟᱜ ᱥᱩᱨ ᱥᱮᱱ ᱵᱟᱠᱚ ᱦᱤᱡᱩᱜ ᱜᱮᱭᱟ?
ᱚᱲᱟᱜ ᱢᱟᱱᱮ ᱨᱟᱥᱛᱟ ᱠᱷᱟᱹᱨᱟᱹᱭ ᱠᱷᱟᱹᱨᱟᱹᱭ ᱛᱮᱜᱮ ᱠᱚ ᱦᱤᱡᱩᱜ ᱜᱮᱭᱟ ᱛᱚ ᱠᱷᱟᱹᱨᱟᱹᱭ ᱠᱚᱨᱮ ᱦᱚᱛᱚ ᱠᱚ ᱢᱟᱱᱮ ᱚᱱᱟ ᱠᱚᱨᱮ ᱦᱚᱸ ᱛᱚ ᱠᱚ ᱥᱮᱸᱫᱽᱨᱟ ᱵᱟᱲᱟᱭᱟ ᱡᱚᱢᱟᱜ ᱠᱚ ᱾ ᱟᱫᱚ ᱟᱹᱛᱩ ᱦᱚᱲ ᱢᱟᱱᱮ ᱟᱱᱮ ᱩᱱᱠᱩ ᱫᱚ ᱞᱟᱜᱟ ᱠᱚᱣᱟ ᱠᱚ ᱡᱚᱛᱚ ᱦᱚᱲ ᱛᱮ ᱾
ᱚᱻ
ᱛᱟᱦᱞᱮ ᱟᱯᱮ ᱥᱮᱫ ᱫᱚ ᱚᱱᱠᱟ ᱫᱚ ᱵᱚᱨᱛᱚᱢᱟᱱ ᱡᱤᱵ ᱡᱤᱭᱟᱹᱞᱤ ᱫᱚ ᱵᱟᱹᱱᱩᱜ ᱟᱠᱟᱫ ᱠᱚᱣᱟ?
ᱦᱳᱭ ᱵᱟᱹᱱᱩᱜ ᱠᱚᱣᱟ ᱟᱞᱮ ᱥᱮᱫ ᱫᱚ ᱚᱱᱠᱟ ᱫᱚ ᱥᱩᱫᱩ ᱛᱩᱭᱩ ᱜᱮ ᱢᱮᱱᱟᱜ ᱠᱚᱣᱟ ᱾ ᱟᱫᱚ ᱛᱩᱭᱩ ᱫᱤᱱ ᱦᱤᱞᱳᱜ ᱟᱹᱭᱩᱵ ᱵᱮᱲᱟ ᱜᱮᱠᱚ ᱨᱟᱜᱽ ᱜᱮᱭᱟ ᱛᱩᱭᱩ ᱠᱚᱫᱚ ᱾ ᱩᱱᱠᱩ ᱫᱚ ᱧᱮᱞ ᱦᱮᱣᱟ ᱦᱩᱭ ᱠᱟᱱᱟ ᱾
ᱟᱪᱪᱷᱟ,
ᱟᱫᱚ ᱦᱟᱰᱜᱟᱨ ᱥᱮ ᱦᱟᱹᱛᱤ ᱠᱚᱫᱚ ᱵᱟᱹᱱᱩᱜ ᱠᱚᱣᱟ ᱟᱞᱮ ᱥᱮᱫ ᱫᱚ ᱾
ᱟᱪᱪᱷᱟ, ᱟᱯᱮ ᱥᱮᱱᱟᱜ ᱪᱟᱥ ᱠᱚᱫᱚ ᱚᱠᱟᱞᱮᱠᱟ ᱦᱩᱭᱩᱜᱭ ᱜᱮᱭᱟ ᱢᱟᱱᱮ ᱵᱷᱟᱞᱮᱜᱤ ᱦᱩᱭᱩᱜ ᱜᱮᱭᱟ?
ᱦᱳᱭ ᱦᱳᱭ ᱫᱚ ᱵᱷᱟᱜᱮ ᱜᱮ ᱦᱩᱭᱩᱜᱼᱟ ᱡᱚᱛᱚ ᱜᱮ ᱾ ᱟᱫᱚ ᱟᱞᱮ ᱥᱮᱫ ᱫᱚ ᱱᱚᱝᱠᱟᱱ ᱚᱱᱟ ᱦᱮᱸ ᱞᱟᱹᱭ ᱢᱮ,
ᱢᱟᱱᱮ ᱟᱞᱮᱥᱮᱫ ᱫᱚ ᱚᱱᱠᱟ ᱥᱚᱵ ᱥᱚᱢᱚᱭ ᱢᱟᱱᱮ ᱢᱮᱱᱮ ᱥᱚᱵ ᱥᱚᱢᱚᱭ ᱵᱷᱟᱜᱮ ᱫᱚ ᱵᱟᱝ ᱦᱩᱭᱩᱜ ᱜᱮᱭᱟ ᱾ ᱚᱠᱟ ᱥᱚᱢᱚᱭ ᱵᱷᱟᱜᱮ ᱦᱩᱭᱩᱜᱼᱟ ᱚᱠᱟ ᱥᱚᱢᱚᱭ ᱵᱟᱲᱤᱡ ᱦᱩᱭᱩᱜᱼᱟ ᱾ ᱠᱚᱢ ᱦᱩᱭᱩᱜ ᱜᱮᱭᱟ ᱚᱠᱟ ᱥᱚᱢᱚᱭ ᱫᱚ ᱾
ᱦᱮᱸ ᱟᱯᱮᱥᱮᱫ ᱫᱚ ᱚᱱᱟ ᱡᱟᱦᱟᱸᱱᱟᱜ ᱜᱮᱠᱚ ᱪᱟᱥ ᱠᱷᱟᱱ ᱟᱫᱚ ᱟᱦᱟᱨ ᱠᱚᱫᱚ
ᱢᱟᱱᱮ?
ᱟᱨ ᱡᱟᱦᱟᱸ ᱫᱚ ᱪᱮᱛᱟᱱ ᱨᱮᱜᱮ
ᱟᱪᱪᱷᱟ ᱟᱪᱪᱷᱟ ᱥᱟᱨ ᱥᱟᱨ ᱞᱟᱜᱟᱣ ᱜᱮᱭᱟ ᱠᱚ᱾ ᱚᱱᱟ ᱵᱟᱝ ᱞᱟᱜᱟᱣ ᱞᱮᱠᱷᱟᱱ ᱛᱚ ᱱᱮᱛᱟᱨᱟᱜ ᱡᱩᱜᱽ ᱫᱚ ᱪᱟᱥ ᱜᱮ ᱵᱟᱝ ᱦᱩᱭᱩᱜ ᱠᱟᱱᱟ ᱾ ᱟᱪᱪᱷᱟ, ᱟᱯᱮ ᱥᱮᱫ ᱠᱚ ᱞᱟᱜᱟᱣ ᱜᱮᱭᱟ ᱥᱮ ᱵᱟᱝ?
ᱛᱮ ᱦᱚᱸᱠᱚ ᱞᱟᱜᱟᱣ ᱜᱮᱭᱟ ᱚᱱᱟᱜᱤᱧ ᱞᱟᱹᱭᱮᱫ ᱛᱟᱦᱮᱱᱟ ᱟᱞᱮ ᱥᱮᱫ ᱫᱚ ᱫᱚᱢᱮ ᱠᱚ ᱞᱟᱜᱟ ᱟ ᱛᱚ ᱥᱟᱨ ᱾
ᱟᱪᱪᱷᱟ ᱢᱟᱲᱟᱝ ᱛᱮᱫᱚ ᱵᱤᱱᱟᱹ ᱥᱟᱨ ᱚᱞ ᱛᱮᱜᱮ ᱪᱮᱫ ᱮᱢ ᱞᱟᱹᱭᱫᱟ?
ᱵᱷᱤᱱᱟᱹ ᱵᱷᱤᱱᱟᱹ ᱡᱟᱜᱟ ᱛᱟᱵᱚᱱ ᱟᱫᱚ ᱦᱚᱭᱛᱚ ᱨᱚᱲ ᱠᱚᱦᱚᱸ ᱦᱭᱛᱚ ᱟᱞᱟᱫᱟ ᱦᱳᱭᱛᱳ ᱵᱟᱝ ᱵᱩᱡᱷᱟᱹᱜ ᱠᱟᱱᱟ ᱦᱮᱸ ᱥᱮ ᱾
ᱦᱳᱭ, ᱦᱳᱭ ᱛᱚ ᱪᱮᱫ ᱠᱚ ᱞᱟᱹᱭᱟ ᱢᱟᱲᱟᱝ ᱛᱮᱫᱚ ᱩᱱᱟᱹᱜ ᱥᱟᱨ ᱵᱟᱝ ᱢᱟᱱᱮ ᱥᱟᱨ ᱵᱟᱝ ᱞᱟᱜᱟᱣ ᱛᱮᱜᱮ ᱪᱟᱥ ᱵᱷᱟᱜᱤ ᱦᱩᱭᱩᱜ ᱠᱟᱱ ᱛᱟᱦᱮᱱᱟ ᱱᱮᱛᱟᱨ ᱫᱚ ᱥᱟᱨ ᱪᱷᱟᱲᱟ ᱜᱮ ᱵᱟᱝ ᱦᱩᱭᱩᱜ ᱠᱟᱱᱟ ᱵᱷᱟᱜᱮ᱾
ᱦᱳᱭ ᱟᱞᱮ ᱥᱮᱫ ᱦᱚᱸ ᱚᱱᱠᱟᱟᱜ ᱜᱮ ᱧᱮᱞᱚᱜ ᱠᱟᱱᱟ ᱱᱮᱛᱟᱨ ᱫᱚ ᱥᱟᱨ ᱪᱷᱟᱲᱟ ᱡᱟᱦᱟᱸ ᱪᱟᱥ ᱞᱟᱦᱟ ᱱᱛᱮ ᱟᱞᱮᱥᱮᱫ ᱧᱮᱞᱚᱜ ᱠᱟᱱ ᱛᱟᱦᱮᱱᱟ ᱱᱚ ᱟᱞᱮᱥᱮᱫ ᱫᱚ ᱵᱟᱹᱲᱛᱤ ᱩᱞ ᱵᱟᱜᱟᱱ ᱢᱮᱱᱟᱜ ᱟ ᱛᱚ ᱾ ᱟᱫᱚ ᱚᱱᱟ ᱞᱟᱦᱟᱛᱮ ᱩᱞ ᱵᱟᱜᱟᱱ ᱠᱚᱨᱮᱫᱚ ᱪᱮᱫ ᱥᱟᱦᱟᱨ ᱦᱚᱸ ᱵᱟᱠᱚ ᱞᱟᱜᱟᱣᱮᱫ ᱛᱟᱦᱮᱸᱫ ᱾ ᱱᱮᱛᱟᱨ ᱛᱚ ᱥᱟᱨ ᱫᱚᱢᱮ, ᱞᱟᱜᱟᱣ ᱫᱟ ᱥᱟᱶᱛᱮ ᱥᱯᱨᱮᱭ ᱫᱟᱠᱚ ᱞᱟᱦᱟ ᱛᱮᱫᱚ ᱚᱱᱟ ᱥᱯᱨᱟᱭ,
ᱟᱪᱪᱷᱟ ᱾
ᱫᱚ ᱵᱟᱝ ᱛᱟᱦᱮᱸ ᱾
ᱟᱪᱪᱷᱟ ᱟᱪᱪᱷᱟ ᱛᱟᱦᱟᱞᱮ ᱥᱟᱨ ᱵᱟᱨᱮᱛᱮ ᱟᱢ ᱪᱮᱜ ᱮᱢ ᱞᱟᱹᱭᱟ ᱢᱟᱱᱮ? ᱢᱟᱱᱮ ᱱᱮᱛᱟᱨ ᱥᱟᱨ ᱠᱚ ᱪᱟᱯᱟᱞ ᱛᱮ ᱢᱟᱱᱮ, ᱚᱱᱮ ᱱᱮᱛᱟᱨ ᱥᱟᱞ ᱥᱟᱨ ᱪᱟᱯᱟᱞ ᱮᱢᱜᱮ ᱵᱷᱟᱜᱮ ᱠᱟᱱᱟ ᱥᱮ ᱞᱟᱦᱟ, ᱞᱟᱦᱟ ᱞᱮᱠᱟ ᱵᱟᱝ ᱢᱟᱱᱮ ᱵᱟᱝ ᱮᱢ ᱞᱮᱠᱷᱟᱡ ᱜᱮ ᱵᱷᱟᱜᱤ ᱛᱟᱦᱮᱸ ᱠᱟᱱᱟ ᱚᱱᱮ, ᱱᱤᱛᱚᱜ ᱫᱚ ᱟᱢ ᱢᱮ ᱚᱠᱟᱴᱟᱜ ᱥᱟᱭᱮᱢ ᱮᱢᱟᱜᱼᱟ ᱱᱚᱣᱟ ᱠᱤᱱ ᱢᱚᱫᱷᱮ ᱾
ᱦᱳᱭ ᱟᱫᱚ ᱟᱹᱰᱤ ᱱᱟᱯᱟᱭ ᱠᱩᱠᱞᱤ ᱱᱟᱦᱟᱜ ᱮᱢ ᱫᱚᱦᱚ ᱠᱮᱫᱟ ᱟᱫᱚ, ᱟᱫᱚ ᱵᱟᱝ ᱞᱟᱜᱟᱣ ᱞᱮᱠᱷᱟᱱ ᱦᱚᱸᱛᱚ ᱱᱟᱦᱟᱜ ᱠᱷᱟᱱ ᱯᱷᱚᱥᱚᱞ ᱵᱟᱝ ᱦᱩᱭᱩᱜ ᱠᱟᱱᱟ ᱛᱟᱦᱮᱞᱮ ᱡᱚᱢ ᱦᱩᱭᱩᱜ ᱟᱫᱚ ᱪᱮᱫ? ᱟᱨ ᱞᱟᱜᱟᱣ ᱞᱮᱠᱷᱟ ᱛᱮᱦᱚᱸ ᱛᱚ ᱟᱵᱚᱣᱟᱜ ᱦᱚᱲᱢᱚᱨᱮ ᱠᱷᱚᱛᱤ ᱦᱩᱭᱩᱜ ᱠᱟᱱᱟ ᱮᱠᱮᱱ ᱥᱟᱨ ᱠᱚᱵᱚ ᱡᱚᱢ ᱫᱟ ᱾
ᱦᱳᱭ ᱾
ᱟᱫᱚ ᱚᱠᱟ ᱴᱟᱱᱮᱢ ᱞᱟᱹᱭᱟ ᱡᱩᱫᱤ ᱥᱟᱨ ᱠᱚ ᱵᱟᱢ ᱞᱟᱜᱟᱣᱟ ᱛᱟᱦᱚᱞᱮ ᱛᱚ ᱾ ᱯᱷᱚᱥᱚᱞ ᱡᱚᱢ ᱟᱵᱚ ᱪᱮᱫ ᱾
ᱟᱫᱚ ᱡᱩᱫᱤ ᱥᱟᱨ ᱠᱚ ᱵᱟᱵᱚᱱ ᱞᱟᱜᱟᱣ ᱤᱫᱤᱭᱟ ᱟᱨ ᱱᱚᱝᱠᱟᱜᱮ ᱡᱩᱫᱤ ᱪᱟᱞᱟᱣ ᱤᱫᱤᱜᱼᱟ ᱛᱟᱞᱦᱮ ᱾ ᱵᱤᱱᱟᱹ ᱥᱟᱨ ᱛᱮᱜᱮ ᱡᱟᱦᱟᱸ ᱛᱤᱱᱟᱹᱜ ᱦᱩᱭᱩᱜᱼᱟ ᱢᱟᱱᱮ ᱾ ᱚᱱᱠᱟ ᱥᱟᱨ ᱵᱟᱝ ᱧᱟᱢ ᱞᱮᱠᱷᱟᱡ ᱫᱚ ᱾ ᱦᱩᱭ ᱤᱫᱤᱜᱼᱟ ᱢᱟᱱᱮ ᱡᱩᱫᱤ ᱵᱟᱝᱵᱚᱱ ᱞᱟᱜᱟᱣ ᱤᱫᱤᱭᱟ ᱥᱟᱨ ᱟᱫᱚ ᱱᱚᱣᱟ ᱫᱚ ᱥᱮᱫᱟᱭ ᱾ ᱟᱢᱨᱮ ᱾ ᱫᱚᱢᱮᱥᱮᱱ ᱞᱟᱜᱟᱣ ᱟᱹᱜᱩ ᱟᱠᱟᱜᱼᱟ ᱠᱚ ᱥᱮ ᱥᱟᱨ ᱠᱚ ᱟᱫᱚ ᱱᱤᱛᱚᱜ ᱫᱚ ᱥᱟᱨ ᱵᱟᱝ ᱞᱟᱜᱟᱣ ᱞᱮᱠᱷᱟᱱ ᱵᱟᱝ ᱜᱮ ᱢᱟᱱᱮ ᱜᱟᱱᱚᱜ ᱾ ᱠᱟᱱᱟ ᱥᱟᱨ ᱞᱟᱜᱟᱣ ᱛᱮᱜᱮ ᱦᱩᱭᱩᱜ ᱠᱟᱱᱟ ᱾
ᱦᱳᱹᱭ ᱚᱱᱟ ᱫᱚ ᱦᱩᱭᱩᱜ ᱠᱟᱱᱟ ᱦᱮᱣᱟᱣ ᱟᱠᱟᱱᱟ ᱡᱟᱹᱱᱤᱡ ᱠᱷᱟᱱ ᱚᱱᱟ ᱾
ᱦᱳᱹᱭ ᱦᱳᱹᱭ ᱦᱳᱹᱭ ᱢᱟᱱᱮ ᱦᱮᱣᱟᱣ ᱠᱟᱱᱟ ᱾ ᱠᱤᱪᱷᱩ ᱢᱤᱫ ᱵᱟᱨ ᱥᱮᱨᱢᱟ ᱦᱚᱭᱛᱳ ᱠᱚᱥᱴᱚ ᱦᱩᱭᱩᱜᱼᱟ ᱠᱤᱱᱛᱩ ᱾ ᱚᱱᱟᱦᱚᱸ ᱢᱤᱫ ᱫᱷᱟᱣ ᱵᱟᱝ ᱮᱢ ᱦᱮᱣᱟ ᱞᱮᱱᱠᱷᱟᱡ ᱚᱱᱟᱦᱚᱸ ᱵᱷᱟᱜᱤ ᱜᱮ ᱦᱩᱭᱩᱜᱼᱟ ᱾ ᱩᱱ ᱫᱚ ᱪᱟᱥ ᱵᱷᱟᱜᱮ ᱦᱳᱭᱳᱜᱼᱟ ᱾
ᱦᱳᱭ ᱩᱱ ᱫᱚ ᱡᱟᱹᱱᱤᱡ ᱠᱷᱟᱱ ᱡᱟᱦᱟᱸ ᱞᱮᱠᱟ ᱢᱤᱫ ᱾ ᱢᱤᱫ ᱫᱷᱟᱣ ᱜᱟᱱ ᱵᱟᱫ ᱞᱮᱠᱷᱟᱱ ᱫᱚ ᱵᱷᱟᱜᱮ ᱦᱩᱭᱩᱜᱼᱟ ᱾
ᱦᱳᱭ ᱟᱯᱮᱥᱮᱫ ᱫᱚ ᱪᱟᱥ ᱢᱟᱲᱟᱝ ᱫᱚ ᱪᱮᱫ ᱛᱮᱠᱚ ᱥᱤ ᱜᱮᱭᱟ?
ᱟᱫᱚ ᱱᱮᱛᱟᱨ ᱫᱚ ᱰᱟᱝᱨᱟ ᱱᱟᱦᱮᱞ ᱠᱚ ᱫᱚ ᱱᱟᱦᱟᱜ ᱵᱟᱹᱭ ᱵᱟᱹᱭ ᱛᱮ ᱟᱫ ᱪᱟᱵᱟᱜ ᱠᱟᱱᱟ ᱴᱮᱠᱴᱟᱨ ᱜᱟᱹᱰᱤ ᱠᱚᱛᱮ ᱜᱮ ᱠᱚ ᱥᱮᱭᱟ ᱾
ᱵᱟᱲᱟᱭ ᱫᱟ ᱟᱨ
ᱟᱞᱮᱥᱮᱫ ᱫᱚ ᱰᱟᱝᱨᱟ ᱱᱟᱦᱮᱞ ᱠᱚᱛᱮ ᱜᱮ ᱠᱚ ᱥᱤ ᱜᱮᱭᱟ ᱠᱚ ᱴᱮᱠᱴᱟᱨ ᱛᱮ ᱫᱚ ᱩᱱᱟᱹᱜ ᱫᱚ ᱵᱟᱝ ᱠᱚ ᱥᱤᱭᱟ ᱾
ᱟᱪᱪᱷᱟ ᱟᱯᱮᱥᱮᱫ ᱫᱚ ᱛᱟᱦᱮᱞᱮ ᱱᱮᱛᱟᱨ ᱦᱚᱸ ᱰᱟᱝᱨᱟ ᱱᱟᱦᱮᱞ ᱢᱮᱱᱟᱜ ᱜᱮᱭᱟ ᱟᱹᱰᱤ ᱱᱟᱯᱟᱭ ᱡᱚᱜᱟᱣ ᱫᱚᱦᱚ ᱟᱠᱟᱫ ᱜᱮᱭᱟ ᱾ ᱟᱯᱮ ᱥᱮᱫ ᱨᱮ ᱾ ᱞᱟᱹᱭᱫᱟᱹᱧ ᱛᱟᱦᱟᱞᱮ ᱚᱠᱛᱚ ᱠᱚ ᱫᱚ ᱦᱳᱭ ᱦᱮᱡ ᱮᱱ ᱛᱟᱞᱟᱝᱼᱟ ᱟᱫᱚ ᱛᱤᱦᱤᱧ ᱫᱚ ᱱᱤᱠᱟ ᱜᱮᱞᱟᱝ ᱨᱚᱯᱚᱲᱟ ᱦᱳᱭ ᱾
ᱦᱳᱭ ᱦᱮᱸᱢᱟ ᱮᱱᱠᱷᱟᱱᱡ ᱥᱟᱹᱜᱩᱱ ᱧᱤᱫᱟᱹ᱾
ᱦᱳᱭ ᱥᱟᱹᱜᱩᱱ ᱧᱤᱫᱟᱹ ᱾